ᱦᱮᱞᱳ
ᱦᱮᱞᱳ ᱦᱮᱸ ᱟᱸᱡᱚᱢᱚᱜ ᱠᱟᱱᱟ ᱟᱢᱮᱢ ᱟᱸᱡᱚᱢ ᱧᱟᱢᱫᱟ
ᱦᱮᱸ ᱟᱸᱡᱚᱢᱚᱜ ᱠᱟᱱᱟ ᱟ ᱪᱮᱫ ᱠᱚᱢ ᱪᱤᱠᱟᱹ ᱵᱟᱲᱟᱭᱮᱫᱟ ᱛᱟᱞᱦᱮ
ᱦᱚᱜ ᱚᱭ ᱚᱲᱟᱜ ᱠᱚᱨᱮᱜ ᱜᱮ ᱠᱟᱹᱢᱤ ᱵᱟᱲᱟᱭ ᱦᱩᱭᱩᱜ ᱠᱟᱱᱟ
ᱚ
ᱟᱢ ᱫᱚ ᱪᱮᱫ ᱮᱢ ᱪᱤᱠᱟᱹ ᱵᱟᱲᱟᱭᱮᱫᱟ
ᱤᱧ ᱦᱚᱸ ᱪᱤᱠᱟᱹ ᱦᱚᱸ ᱵᱟᱝ ᱫᱩᱲᱩᱵ ᱵᱟᱲᱟ ᱦᱩᱭᱠᱟᱱᱟ
ᱚ
ᱪᱮᱫ ᱮᱢ ᱪᱤᱠᱟᱹᱭᱟ ᱤᱱᱟᱹᱜ ᱥᱤᱛᱩᱝ ᱨᱮ ᱱᱚᱛᱮ ᱢᱟ ᱫᱚᱢᱮ ᱥᱤᱛᱩᱝ ᱠᱟᱱᱟ ᱚᱱᱛᱮ ᱫᱚ ᱥᱤᱛᱩᱝ ᱠᱟᱱᱟ ᱥᱮ ᱵᱟᱝ ᱥᱤᱛᱩᱝ ᱠᱟᱱᱟ
ᱟᱞᱮ ᱥᱮᱫ ᱦᱚᱸ ᱫᱚᱢᱮᱜᱮ ᱥᱤᱛᱩᱝ ᱠᱟᱫᱟ ᱠᱷᱚᱥᱞᱟ ᱠᱚ ᱚᱱᱟ ᱛᱮᱞᱮ ᱛᱟᱥᱮ ᱵᱟᱲᱟ ᱠᱟᱫᱟ
ᱚ
ᱟᱨ ᱤᱭᱟᱹ ᱢᱮᱱᱫᱟᱤᱧ ᱚᱠᱟᱨᱮ ᱦᱮᱱᱟᱜ ᱢᱮᱭᱟ ᱥᱮ ᱢᱟᱱᱮ ᱡᱟᱦᱟᱸ ᱴᱷᱮᱡ ᱢᱤᱫᱴᱷᱮᱡ ᱛᱤᱸᱜᱩ ᱠᱟᱛᱮᱜ ᱜᱟᱞᱢᱟᱨᱟᱜ ᱢᱮ ᱦᱮᱸᱥᱮ ᱦᱮᱸ ᱥᱟᱰᱮ ᱠᱚ ᱟᱸᱡᱚᱢᱚᱜ ᱠᱟᱱᱟ ᱢᱟᱱᱮ ᱵᱮᱠᱜᱨᱟᱣᱩᱱᱰ, ᱚ ᱚ ᱟᱪᱪᱷᱟ ᱟᱪᱪᱷᱟ ᱟᱪᱷᱟ ᱟᱪᱷᱟ ᱚᱱᱟᱜᱮ ᱵᱟᱹᱲᱛᱤ ᱥᱟᱰᱮ ᱟᱡᱚᱢ ᱞᱮᱱᱠᱷᱟᱱ ᱦᱟᱸᱜ ᱵᱟᱝᱠᱚ ᱠᱚ ᱮᱠᱥᱮᱯᱴ ᱛᱟᱞᱟᱝᱼᱟ ᱚᱱᱟᱜᱮ ᱟ ᱞᱟᱹᱭᱫᱟᱹᱧ ᱤᱧ ᱥᱮᱜ ᱠᱷᱚᱱ ᱡᱟᱦᱟᱱᱟᱜ ᱥᱟᱰᱮ ᱠᱚᱢ ᱚᱲᱟᱜ ᱠᱚᱨᱮᱜ ᱫᱚ ᱦᱟᱸᱜ ᱱᱤᱛᱚᱜ ᱫᱚ ᱛᱚᱞᱟ ᱠᱚᱦᱚᱸ ᱟᱹᱣᱨᱤ ᱞᱮ ᱜᱤᱰᱤᱭᱟ ᱟᱞᱮ ᱫᱚ ᱦᱟᱸᱜ ᱦᱮᱸ ᱚᱲᱟᱜ ᱨᱮ ᱵᱟᱹᱱᱩᱧᱟᱛᱚ ᱟᱫᱚ ᱯᱷᱳᱱᱟᱜ ᱠᱚ ᱛᱟᱦᱮᱸᱤᱧ ᱞᱮᱭ ᱫᱟᱠᱚ ᱡᱮ ᱛᱚᱞᱟ ᱠᱚ ᱟᱹᱣᱨᱤ ᱞᱮ ᱜᱤᱰᱤᱭᱟ, ᱦᱟᱯᱳᱭ ᱦᱟᱸᱜ ᱦᱮᱸ ᱜᱤᱰᱤᱭᱟᱠᱚ ᱦᱚᱸᱜ-ᱚᱭ ᱠᱷᱮᱛ ᱠᱚᱫᱚ ᱠᱚ ᱥᱤ ᱠᱟᱫᱟ ᱦᱟᱸᱜ ᱟᱫᱚ ᱟᱹᱣᱨᱤ ᱠᱚ ᱜᱤᱰᱤᱭᱟ ᱟᱫᱚ ᱚᱲᱟᱜ ᱠᱚᱦᱚᱸ ᱵᱟᱹᱧ ᱪᱟᱞᱟᱣ ᱵᱟᱲᱟᱣ ᱠᱟᱱᱟ ᱮ ᱟᱯᱮ ᱫᱚ ᱛᱚᱞᱟ ᱠᱚᱯᱮ ᱜᱤᱰᱤ ᱠᱮᱫᱟ ᱥᱮ ᱵᱟᱝ
ᱦᱮᱸ ᱛᱚᱞᱟ ᱠᱚᱞᱮ ᱜᱤᱲᱤ ᱠᱟᱜ ᱜᱮᱭᱟ ᱦᱟᱨᱟ ᱠᱟᱱ ᱛᱟᱞᱮᱭᱟ
ᱚ ᱦᱟᱨᱟᱣ ᱠᱟᱱ ᱛᱟᱯᱮᱭᱟ ᱵᱷᱟᱞᱤ ᱜᱮ ᱢᱮᱱᱫᱟᱹᱧ ᱤᱧ ᱫᱷᱟᱨᱮ ᱠᱷᱚᱡ ᱡᱟᱦᱟᱱᱟᱜ ᱚᱱᱠᱟ ᱥᱟᱰᱮ ᱠᱚᱢ ᱟᱸᱡᱚᱢ ᱫᱟ ᱥᱮ ᱪᱮᱫ
ᱵᱟᱝᱟ ᱨᱚᱲ ᱱᱟᱥᱮᱱᱟᱜ ᱫᱤᱥᱟᱹᱜ ᱠᱟᱱ ᱛᱟᱠᱚᱣᱟ
ᱚᱻ ᱟᱪᱪᱷᱟ ᱟᱪᱪᱷᱟ ᱦᱤᱛᱳᱜ
ᱱᱤᱛᱳᱜ ᱫᱚ ᱵᱟᱝ ᱫᱤᱥᱟᱹᱜ ᱠᱟᱱᱟ ᱟᱨ ᱪᱮᱫ ᱦᱚᱸ ᱾
ᱚ ᱟᱨ ᱛᱟᱞᱦᱮᱢ ᱡᱚᱢ ᱵᱟᱲᱟ ᱠᱮᱫᱟ ᱥᱮ ᱵᱟᱝ?
ᱦᱮᱸ ᱥᱮᱛᱟᱜ ᱵᱮᱲᱟ ᱱᱟᱥᱛᱟ ᱠᱚ ᱦᱩᱭ ᱵᱟᱲᱟᱭᱮᱱ ᱜᱮᱭᱟ ᱾
ᱦᱮᱸ ᱪᱮᱫ ᱫᱚᱢ ᱡᱚᱢ ᱠᱮᱫᱟ ᱥᱮᱛᱟᱜ ᱨᱮᱫᱚ ᱛᱟᱞᱦᱮ?
ᱪᱟ ᱠᱚ ᱧᱩ ᱦᱩᱭᱱᱟ ᱠᱷᱟᱹᱡᱟᱹᱲᱤ ᱠᱚ ᱡᱚᱢ ᱵᱟᱲᱟ ᱦᱩᱭᱱᱟ ᱾
ᱚᱻ
ᱱᱟᱥᱛᱟ ᱵᱟᱲᱟ ᱠᱚ ᱦᱩᱭ ᱠᱟᱛᱮᱜ ᱜᱮ ᱟᱨ ᱠᱷᱚᱥᱞᱟ ᱠᱚ ᱛᱟᱥᱮ ᱦᱩᱭ ᱟᱠᱟᱱᱟ ᱥᱤᱛᱩᱝᱼᱼ
ᱚᱸ ᱛᱟᱦᱚᱞᱮ ᱚᱱᱛᱮ ᱦᱚᱸ ᱥᱤᱛᱩᱝ ᱫᱚ ᱥᱤᱛᱩᱝ ᱠᱟᱱ ᱜᱮᱭᱟ ᱫᱚᱢᱮ ᱜᱮ ᱵᱟᱝ? ᱦᱮᱸ
ᱱᱟᱥᱛᱟᱭᱱᱟᱢ ᱥᱮ ᱵᱟᱝ ᱛᱟᱦᱚᱞᱮ?
ᱱᱟᱥᱛᱟ ᱫᱚ ᱦᱟᱯᱟᱹᱭ ᱤᱧ ᱫᱚ ᱦᱟᱹᱜ ᱟᱹᱣᱨᱤ ᱱᱟᱥᱛᱟᱜ ᱱᱚᱜ-ᱚᱭ ᱱᱤᱛᱚᱜ ᱱᱟᱥᱛᱟᱜ ᱦᱩᱭᱩᱜ-ᱟ ᱮᱠᱴᱩ ᱯᱚᱨᱮ ᱜᱮ ᱾ ᱦᱮᱸ ᱨᱮ ᱢᱮᱱᱫᱟᱹᱧ ᱛᱟᱦᱚᱞᱮ ᱥᱤᱛᱩᱝ ᱠᱚᱫᱚ ᱚᱱᱛᱮ ᱫᱚᱼᱼ ᱵᱷᱟᱜᱤ ᱜᱮ ᱥᱤᱛᱩᱝ ᱠᱟᱱᱟ ᱵᱟᱝ? ᱟᱨ ᱛᱟᱦᱚᱞᱮ ᱤᱭᱟᱹ ᱦᱚᱞᱟ ᱢᱟᱦᱱᱫᱮᱨ ᱫᱚᱭ ᱫᱟᱜ ᱵᱟᱲᱟ ᱞᱮᱫᱟ ᱥᱮ ᱵᱟᱝ? ᱛᱮᱫᱚᱼᱼ
ᱵᱟᱝᱼᱟ ᱵᱟᱭ ᱫᱟᱜ ᱠᱟᱜ ᱜᱮᱭᱟ, ᱦᱚᱞᱟ ᱢᱟᱦᱟᱱᱫᱮᱨ ᱳᱭ ᱢᱤᱫ ᱫᱤᱱ ᱵᱟᱨᱥᱤᱧ ᱞᱟᱦᱟᱭ ᱫᱟᱜ ᱵᱟᱲᱟᱞᱟᱜ-ᱟ ᱾
ᱚ
ᱟᱫᱚ ᱚᱱᱛᱮ ᱟᱯᱮ ᱥᱮᱫ ᱚᱱᱛᱮ ᱫᱟᱜ ᱵᱟᱲᱟ ᱠᱮᱫᱟᱭ?
ᱟᱞᱮ ᱱᱚᱛᱮ ᱦᱚᱞᱟ ᱢᱟᱦᱫᱮᱨ ᱠᱟᱹᱴᱤᱡ ᱠᱟᱹᱴᱤᱡ ᱫᱟᱜ ᱠᱟᱫᱟᱭ, ᱫᱚᱢᱮ ᱫᱚ ᱵᱟᱝ ᱱᱟᱥᱮ ᱱᱟᱥᱮ ᱟᱨᱠᱤ ᱦᱚᱭ ᱛᱮᱜᱮ ᱫᱟᱜ ᱠᱚᱭᱼᱼ ᱯᱟᱨᱚᱢ ᱤᱫᱤ ᱠᱮᱫᱟ, ᱟᱨ ᱛᱮᱦᱤᱧ ᱢᱟ ᱚᱱᱠᱟ ᱫᱚᱢᱮ ᱥᱤᱛᱩᱝ ᱠᱟᱱᱟ ᱾
ᱦᱩᱸ ᱾
ᱦ
ᱥᱤᱛᱩᱝ ᱫᱚ ᱫᱚᱢᱮ ᱥᱤᱛᱩᱝ ᱠᱟᱜ ᱜᱮ ᱥᱮᱛᱟᱜ ᱠᱷᱚᱱᱟᱜ ᱜᱮ ᱾
ᱦᱚᱭ ᱦᱚᱭ ᱥᱮᱛᱟᱜ ᱠᱷᱚᱡ ᱜᱮ ᱫᱚᱢᱮ ᱥᱤᱛᱩᱝ ᱠᱟᱫᱟᱭ ᱦᱟᱸᱜ ᱾ ᱦᱟᱸ ᱛᱟᱦᱚᱞᱮ ᱛᱩᱯᱩ ᱵᱟᱲᱟᱭᱱᱟᱢ ᱥᱮ ᱟᱹᱣᱨᱤ?
ᱵᱟᱝ ᱵᱟᱝ ᱛᱩᱯᱩ ᱵᱟᱲᱟ ᱫᱚ ᱟᱹᱣᱨᱤ ᱦᱩᱭᱩᱜ-ᱟ, ᱱᱟᱥᱮᱱᱟᱜ ᱠᱷᱚᱥᱞᱟ ᱠᱚ ᱛᱟᱥᱮ ᱵᱟᱲᱟ ᱦᱩᱭ ᱾ ᱟᱫᱚ ᱫᱚᱢᱮ ᱥᱤᱢ ᱡᱚᱢ ᱫᱟᱠᱚ ᱩᱱᱠᱩ ᱜᱮ ᱞᱟᱜᱟ ᱫᱟᱲᱟᱱ ᱠᱟᱱᱟ
ᱚ, ᱟᱨ ᱛᱟᱦᱚᱞᱮ ᱚᱲᱟᱜ ᱨᱮ ᱫᱟᱠᱟ ᱠᱚᱯᱮ ᱤᱥᱤᱱ ᱠᱮᱫᱟ?
ᱦᱮᱸ ᱤᱭᱳ ᱤᱥᱤᱱ ᱟᱠᱟᱱᱟ ᱫᱟᱠᱟ ᱠᱚᱫᱚ ᱡᱚᱢ ᱜᱮ ᱟᱹᱣᱨᱤᱭᱟᱜ-ᱟ ᱤᱥᱤᱱ ᱫᱚ ᱦᱩᱭ ᱟᱠᱟᱱᱟ ᱾
ᱚᱸ ᱪᱮᱫ ᱯᱮ ᱩᱛᱩ ᱠᱟᱜ-ᱟ ᱛᱟᱦᱞᱮ ᱛᱮᱦᱤᱧ ᱫᱚ? ᱪᱮᱫ ᱯᱮ ᱩᱛᱩ ᱠᱟᱫᱟ ᱛᱮᱦᱤᱧ ᱫᱚ? ᱠᱚᱱᱰᱟ ᱟᱲᱟᱜ ᱾ ᱚ ᱵᱷᱟᱞᱤ ᱜᱮ ᱱᱟᱯᱟᱭ ᱠᱟᱛᱷᱟ, ᱟᱨ ᱛᱟᱦᱚᱞᱮ ᱢᱮᱱᱫᱟᱹᱧ ᱟᱢᱵᱟᱵᱚᱛᱤ ᱠᱚ ᱥᱮᱴ ᱴᱮᱨᱚᱜ ᱠᱟᱱᱟ ᱛᱚ ᱛᱟᱦᱚᱞᱮ ᱪᱮᱫ ᱞᱮᱠᱟ ᱦᱟᱸᱜ? ᱚᱵᱚᱵᱚᱛᱤ ᱠᱚ ᱚᱠᱟ ᱞᱮᱠᱟ ᱠᱚ ᱢᱟᱱᱟᱣᱟ ᱚᱱᱛᱮ?
ᱢᱟᱱᱟᱣᱮᱫ ᱜᱮᱭᱟᱞᱮ ᱱᱟᱥᱮ ᱱᱟᱥᱮ ᱜᱮᱞᱮ ᱢᱟᱱᱟᱣᱟ ᱫᱚᱢᱮ ᱵᱮᱥ ᱫᱚ ᱵᱟᱝ ᱟᱨᱠᱤ ᱾
ᱪᱮᱫ ᱠᱚ ᱢᱟᱱᱮ ᱠᱟᱱᱴᱷᱟᱲ ᱠᱷᱟᱹᱡᱟᱹᱲᱤ ᱠᱚᱯᱮ ᱡᱚᱢᱟ ᱛᱚ?
ᱦᱮᱸ ᱠᱟᱱᱴᱷᱟᱲ ᱠᱷᱟᱹᱡᱟᱹᱲᱤ ᱠᱚᱞᱮ ᱡᱚᱢ ᱜᱮᱭᱟ ᱟᱫᱚ ᱩᱞ ᱜᱮᱥᱮᱼᱼ ᱪᱟᱵᱟᱭᱮᱱᱟ ᱩᱞ ᱠᱚᱫᱚ ᱚᱠᱟ ᱨᱮᱞᱮ ᱧᱟᱢᱟ? ᱚᱱᱟ ᱜᱮ ᱵᱟᱠᱷᱟᱱ ᱵᱮᱥ ᱾ ᱟᱨᱦᱚᱸ ᱢᱟᱱᱟᱣ ᱦᱩᱭ ᱛᱚ ᱩᱞ ᱠᱚ ᱦᱚᱸ ᱪᱟᱵᱟᱭᱮᱱᱟ ᱞᱟᱦᱟ ᱨᱮᱜᱮ ᱵᱤᱞᱤᱭᱮᱱᱟ ᱱᱤᱛᱚᱜ ᱾
ᱚ ᱩᱞ ᱠᱚᱫᱚ ᱪᱟᱵᱟᱣ ᱠᱟᱱᱟ ᱟᱯᱮ ᱥᱮᱫ ᱫᱚ ᱛᱟᱦᱚᱞᱮ? ᱮᱸ ᱚ ᱟᱞᱮ ᱱᱚᱛᱮ ᱫᱚ ᱦᱟᱸᱜ ᱩᱞ ᱵᱤᱞᱤ ᱠᱚ ᱦᱮᱱᱟᱜ ᱜᱮᱭᱟ ᱦᱟᱸᱜ ᱟᱹᱣᱨᱤ ᱪᱟᱵᱟᱜᱼᱟ᱾
ᱛᱟᱦᱚᱞᱮ ᱛᱚ ᱵᱷᱟᱜᱤ ᱜᱮᱼᱼ
ᱟᱫᱚ ᱛᱟᱦᱚᱞᱮ ᱦᱮᱸ ᱟᱢᱵᱟ ᱵᱚᱛᱤ ᱫᱚ ᱵᱷᱟᱹᱞᱤ ᱜᱮ ᱢᱟᱱᱟᱣ ᱦᱩᱭᱩᱜᱼᱟ ᱤᱧ ᱫᱚ ᱡᱟᱜᱤᱧ ᱛᱟᱦᱮᱸ ᱠᱟᱱᱟ ᱚᱲᱟᱜ ᱨᱮ ᱜᱮ ᱦᱟᱸᱜ᱾ ᱟᱢᱵᱟᱵᱚᱛᱤ ᱨᱮᱫᱚ ᱚᱱᱮ ᱠᱟᱱᱴᱷᱟᱲ ᱠᱷᱤᱡᱲᱤ ᱠᱚ ᱡᱚᱢᱟ ᱟᱨᱠᱚ ᱚᱱᱟ ᱵᱚᱸᱜᱟ ᱵᱩᱨᱩ ᱣᱟᱹᱼᱼ ᱚ ᱡᱚᱢ ᱢᱟᱲᱟᱝ ᱨᱮ ᱚᱱᱟᱜᱤᱧ ᱵᱟᱲᱟᱭᱟ ᱦᱟᱸᱜ ᱟᱨ ᱪᱮᱫ? ᱠᱟᱫᱟ ᱚᱱᱠᱟ ᱫᱚ ᱦᱟᱸᱜ ᱵᱟᱹᱧ ᱵᱟᱲᱟᱭᱟ ᱡᱟᱜᱮ ᱯᱤᱴᱷᱟᱹ ᱵᱟᱲᱟᱭᱟᱠᱚ᱾
ᱦᱩᱸ ᱯᱤᱴᱷᱟᱹᱭ ᱜᱮᱭᱟ ᱠᱚ ᱥᱮ ᱵᱟᱝ ᱛᱟᱦᱚᱞᱮ ᱟᱯᱮ ᱥᱮᱜ?
ᱦᱮᱸ ᱯᱤᱴᱷᱟᱹᱭ ᱜᱮᱭᱟ ᱠᱚ ᱟᱯᱮ ᱯᱮ ᱯᱤᱴᱷᱟᱹᱭ ᱜᱮᱭᱟ ᱥᱮ ᱵᱟᱝ ᱚᱲᱟᱜ ᱨᱮ?
ᱦᱮᱸ ᱟᱞᱮ ᱦᱚᱸᱞᱮ ᱯᱤᱴᱷᱟᱹᱭ ᱜᱮᱭᱟ ᱟᱢᱵᱟ ᱵᱩᱼᱼ
ᱦᱮᱸ ᱪᱟᱥᱮᱱᱟᱼᱼ
ᱮᱢᱱᱮ ᱡᱤᱞ ᱯᱮ ᱯᱤᱴᱷᱟᱹᱭ ᱛᱟᱦᱮᱱᱟ ᱥᱮ ᱮᱢᱱᱤ ᱮᱴᱟᱜ ᱥᱮ ᱡᱟᱦᱟᱸᱱᱟᱜ ᱯᱮ ᱯᱤᱴᱷᱟᱹᱭᱟ?
ᱥᱟᱶᱛᱮ ᱮᱴᱟ ᱜᱟᱜ ᱦᱚᱸ ᱚᱱᱠᱟ ᱟᱨ ᱪᱮᱫ? ᱛᱟᱦᱚᱞᱮ ᱛᱤᱦᱤᱧ ᱫᱚ ᱪᱮᱫ ᱠᱚᱢ ᱠᱟᱹᱢᱤᱭᱟ ᱛᱤᱦᱤᱧ ᱫᱚ ᱚᱱᱟ ᱠᱷᱚᱥᱞᱟ ᱠᱚ ᱛᱟᱥᱮ ᱵᱟᱲᱟ ᱜᱮ? ᱟᱨ ᱦᱚᱸᱭᱤᱛ ᱫᱷᱟᱱᱟᱮᱢ ᱠᱟᱹᱢᱤᱼᱼ
ᱦᱮᱸ ᱚᱱᱟ ᱠᱷᱚᱥᱞᱟ ᱛᱟᱥᱤ ᱦᱩᱭ ᱠᱟᱱᱟ ᱚᱱᱟᱜᱮ ᱛᱮᱤᱦᱤᱧ ᱫᱚ ᱧᱮᱞ ᱵᱟᱲᱟᱭ ᱦᱩᱭᱩᱜᱼᱟ ᱟᱨ ᱱᱚᱜᱼᱚᱭ᱾ ᱦᱟᱞᱠᱟ ᱤᱭᱟᱹ ᱫᱤᱥᱤᱥᱟᱹᱜ ᱠᱟᱱᱟ ᱨᱤᱢᱤᱞ ᱨᱤᱢᱤᱞ ᱫᱤᱥᱟᱹᱜ ᱠᱟᱱᱟ ᱚᱲᱟᱜ ᱨᱮᱜᱮ ᱛᱟᱦᱮᱱ ᱦᱩᱭᱩᱜᱼᱟ ᱱᱟ ᱥᱟᱨᱟ ᱫᱤᱱ᱾
ᱦᱮᱸ ᱦᱮᱸ ᱱᱚᱛᱮ ᱦᱚᱸ, ᱠᱟᱹᱴᱤᱡ ᱨᱤᱢᱤᱞ ᱫᱤᱢᱤᱞ ᱫᱚ ᱵᱩᱡᱷᱟᱹᱜ ᱠᱟᱱ ᱜᱮᱭᱟ ᱮᱱᱨᱮᱦᱚᱸ ᱢᱟᱱᱮ ᱱᱤᱱᱟᱹᱜ ᱡᱳᱨᱮ ᱥᱤᱛᱩᱝ ᱫᱟᱭ ᱵᱟᱝ ᱟᱹᱰᱤ ᱡᱳᱨᱮ ᱥᱤᱛᱩᱝ ᱫᱟᱭ᱾
ᱦᱩᱸᱻ
ᱟᱨ ᱠᱷᱚᱥᱞᱟ ᱛᱟᱥᱤ ᱠᱟᱛᱮᱫ ᱮᱴᱟᱜ ᱥᱮᱫ ᱪᱟᱞᱟᱣ ᱵᱟᱝ ᱜᱟᱱᱚᱜ ᱥᱮ ᱚᱱᱠᱟ ᱟᱪᱠᱟ ᱨᱤᱢᱤᱞ ᱡᱩᱫᱤ ᱦᱤᱡᱩᱜᱼᱟ᱾ ᱵᱟᱝᱜᱟ ᱵᱟᱝ ᱜᱟᱱᱚᱜᱼᱟ ᱢᱤᱫ ᱵᱟᱨ ᱦᱚᱲ ᱠᱚ ᱡᱷᱚᱛᱚ ᱦᱚᱲ ᱛᱟᱦᱮᱸ ᱞᱟᱜᱟᱜ ᱠᱟᱱᱟ᱾
ᱦᱳᱭ ᱦᱳᱭ ᱮᱠᱟᱞ ᱱᱣᱟᱼᱼ ᱠᱟᱛᱷᱟ ᱠᱟᱱ ᱜᱮᱭᱟ ᱟᱨ ᱰᱷᱮᱨ ᱧᱚᱜ ᱯᱷᱚᱥᱞᱟ ᱛᱟᱦᱮᱱ ᱠᱟᱱ ᱡᱩᱫᱤ ᱟᱪᱠᱟ ᱜᱮ ᱦᱚᱭ ᱫᱟᱜᱼᱼ ᱨᱤᱢᱤᱞ ᱦᱮᱡ ᱱᱟ ᱛᱚ ᱮᱠᱞᱟ ᱪᱤᱠᱮᱢ ᱥᱟᱢᱴᱟᱣ ᱜᱚ ᱫᱟ ᱦᱳᱭᱥᱮ᱾
ᱦᱮᱸ᱾
ᱟᱫᱚ ᱛᱟᱦᱚᱞᱮ ᱟᱢ ᱫᱚ ᱫᱟᱠᱟ ᱩᱛᱩ ᱠᱚᱢ ᱵᱟᱲᱟᱭᱟ ᱥᱮ ᱵᱟᱝᱟ?
ᱵᱟᱝᱜᱮ ᱤᱧᱟᱹᱜ ᱫᱟᱠᱟ ᱩᱛᱩ ᱠᱚᱫᱚ ᱥᱮᱨᱚᱠᱚᱢ ᱵᱟᱹᱧ ᱵᱟᱲᱟᱭ ᱜᱮᱭᱟ ᱭᱩ ᱜᱮ ᱤᱥᱤᱱ ᱛᱟᱦᱮᱱᱟ ᱟᱨᱼᱼ ᱫᱟᱹᱭ ᱢᱮᱱᱟᱭᱟ ᱫᱟᱹᱭ ᱥᱤᱢ ᱜᱮᱭᱟ᱾
ᱚᱸᱻ
ᱟᱯᱮ ᱫᱚᱯᱮ ᱤᱥᱤᱱ ᱠᱮᱫᱟ ᱥᱮ ᱵᱟᱝ ᱛᱟᱦᱚᱞᱮ ᱫᱟᱠᱟ ᱠᱚ?
ᱦᱮᱸ ᱫᱟᱠᱟ ᱤᱥᱤᱱ ᱦᱩᱭ ᱟᱠᱟᱱᱟ ᱩᱛᱩ ᱫᱚ ᱱᱟᱦᱟᱜ ᱟᱨᱨᱤ ᱤᱥᱤᱱ ᱦᱩᱭᱩᱜᱼᱟ᱾ ᱫᱚ ᱚᱱᱮ ᱦᱩᱭᱩᱜ ᱠᱟᱱᱟ ᱛᱤᱦᱤᱧ ᱫᱚ ᱫᱟᱼᱼ ᱠᱟᱣ ᱫᱚ ᱫᱟᱜ ᱢᱟᱹᱲᱤ ᱟᱨ ᱟᱹᱞᱩ ᱥᱤᱯᱤ ᱚᱱᱟ ᱜᱮ ᱡᱚᱢ ᱦᱩᱭᱩᱜᱼᱟ ᱛᱮᱦᱮᱧ ᱫᱚ ᱵᱟᱝ ᱢᱟᱱᱮ ᱦᱩᱭ ᱟᱠᱟᱱᱟ ᱡᱮ ᱩᱛᱩ ᱵᱟᱲᱟᱭᱼᱼ ᱦᱩᱭᱩᱜᱼᱟ ᱢᱮᱱᱛᱮ ᱛᱮᱦᱮᱧ ᱫᱚ ᱱᱟᱦᱟᱜ ᱟᱨᱚ ᱠᱟᱹᱢᱤ ᱠᱚ ᱢᱮᱱᱟᱜᱼᱟ ᱛᱟᱦᱚᱞᱮ᱾ ᱛᱟᱹᱛᱩ ᱵᱟᱲᱟ ᱠᱚᱫᱚ ᱵᱟᱝ ᱦᱩᱭᱩᱜᱼᱟ ᱚᱱᱟ ᱫᱟᱜ ᱢᱟᱹᱲᱤ ᱟᱨ ᱟᱹᱞᱩ ᱥᱤᱯᱤ ᱡᱚᱢ ᱠᱟᱛᱮᱮᱫ ᱜᱮ ᱠᱟᱹᱢᱤ ᱦᱩᱭᱩᱜᱼᱟ᱾
ᱦᱸ ᱚᱼᱼ
ᱦᱮᱸᱻ ᱛᱟᱦᱚᱞᱮᱧ ᱢᱮᱱᱫᱟ ᱫᱟᱬᱟᱱᱼᱼ ᱠᱚᱢ ᱪᱟᱞᱟᱣ ᱵᱟᱲᱟ ᱟᱠᱟᱱᱟ ᱥᱮ ᱵᱟᱝ ᱟᱢ ᱫᱚ ᱡᱟᱦᱟᱸ ᱥᱮᱮᱫ?
ᱫᱚᱢᱮ ᱥᱟᱹᱜᱤᱧ ᱪᱟᱞᱟᱣ ᱵᱟᱲᱟ ᱵᱟᱝ ᱦᱩᱭ ᱠᱟᱱᱟ ᱚᱱᱮ ᱟᱞᱮ ᱥᱩᱨ ᱠᱚᱨᱮ ᱫᱚ ᱢᱩᱠᱩᱴᱢᱩᱱᱤᱯᱩᱨ ᱨᱮᱼᱼ ᱢᱤᱫᱴᱮᱱ ᱫᱟᱬᱟᱱ ᱡᱟᱭᱜᱟ ᱢᱮᱱᱟᱜᱼᱟ ᱧᱮᱞ ᱞᱮᱠᱟᱱᱟᱜ ᱥᱮ ᱚᱸᱰᱮ ᱜᱮ ᱪᱟᱞᱟᱣ ᱵᱟᱲᱟ ᱦᱩᱭ ᱟᱠᱟᱱᱟ᱾
ᱢᱩᱠᱩᱴᱢᱩᱱᱤᱯᱩᱨ ᱵᱟᱝ ᱟᱪᱪᱷᱟ ᱢᱩᱠᱩᱴᱢᱩᱱᱤᱯᱩᱨ᱾ ᱤᱧ ᱦᱚᱸ ᱪᱟᱞᱟᱣ ᱫᱚᱧ ᱪᱟᱞᱟᱣ ᱵᱟᱲᱟ ᱟᱠᱟᱱᱟ ᱢᱮᱱ ᱠᱷᱟᱱ᱾ ᱟᱹ ᱟᱹ ᱯᱩᱨᱟᱹ ᱫᱚᱦᱟᱸᱜ ᱵᱟᱹᱧ ᱫᱟᱲᱟ ᱟᱠᱟᱫᱟ ᱢᱩᱠᱩᱴᱢᱩᱱᱤ᱾ ᱡᱟᱦᱟᱸ ᱜᱮᱴ ᱢᱮᱱᱟᱜ ᱫᱚ ᱜᱮᱴ᱾ ᱞᱟᱛᱟᱨ ᱞᱟᱛᱟᱨ ᱨᱮ ᱚᱱᱟ ᱜᱮ ᱫᱷᱤᱨᱤ ᱠᱚ ᱢᱟᱱᱮ ᱜᱟᱰᱟ᱾ ᱜᱟᱰᱟ ᱞᱮᱠᱟ ᱢᱮᱱᱟᱜ ᱫᱚ ᱪᱮᱫ ᱫᱟᱜ ᱟᱹᱛᱩ ᱚᱸᱰᱮ ᱜᱮ ᱪᱟᱞᱟᱣ ᱦᱩᱭ ᱟᱠᱟᱱᱟ ᱟᱨ ᱚᱱᱟ ᱨᱟᱥᱛᱟ᱾ ᱫᱷᱟᱨᱮ ᱠᱷᱚᱡ ᱚᱱᱟ ᱜᱮ ᱧᱮᱞ ᱦᱩᱭ ᱟᱠᱟᱱᱟ ᱟᱨᱚ᱾ ᱟᱨᱚ ᱠᱚ ᱢᱮᱱᱟ ᱪᱮᱛᱟ ᱦᱚᱨᱤᱱ ᱠᱚ ᱢᱮᱱᱟᱜ ᱠᱚᱣᱟ ᱚᱠᱟ ᱥᱮᱫ ᱨᱮ ᱪᱮᱫ ᱯᱟᱨᱠ ᱠᱚ ᱢᱮᱱᱟᱜᱼᱟᱥᱮ᱾ ᱚᱱᱟ ᱫᱚ ᱵᱟᱹᱧ ᱧᱮᱞ ᱟᱠᱟᱫᱟ ᱦᱟᱸᱜ ᱚᱱᱟ ᱫᱚ ᱚᱠᱟ ᱥᱮᱫ ᱨᱮ ᱢᱮᱱᱟᱜᱼᱟ᱾
ᱚᱱᱟ ᱫᱚ ᱟᱹᱱᱤᱡ ᱵᱷᱤᱛᱨᱤ ᱥᱮᱫ ᱪᱟᱞᱟᱜ ᱦᱩᱭᱩᱜᱼᱟ ᱢᱮᱱᱟ ᱠᱚ ᱤᱧᱦᱚᱸ ᱵᱟᱹᱧ ᱧᱮᱞ ᱠᱟᱫᱟ ᱟᱨᱠᱤ᱾ ᱞᱟᱹᱭ ᱠᱟᱛᱷᱟ ᱛᱮ ᱢᱟᱱᱮ ᱠᱚ ᱵᱷᱤᱛᱨᱤ ᱥᱮᱫ ᱪᱟᱞᱟᱜ ᱦᱩᱭᱩᱜᱼᱟ ᱛᱟᱨᱯᱚᱨᱮ ᱚᱱᱟ ᱵᱳᱴ ᱠᱚ ᱢᱮᱱᱟᱜᱼᱟ᱾ ᱚᱱᱟ ᱯᱟᱨᱚᱢᱚᱜ ᱦᱩᱭᱩᱜᱼᱟ ᱚᱱᱟ ᱠᱚᱛᱮ᱾ ᱚᱱᱛᱮᱨᱮ ᱯᱟᱨᱠ ᱢᱮᱱᱟᱜᱼᱟ ᱢᱮᱱ ᱫᱟᱠᱚ ᱢᱮᱱ ᱫᱟᱠᱚ ᱥᱟᱺᱜᱤᱧ ᱪᱷᱟᱲᱟ ᱧᱚᱜ ᱜᱮᱭᱟ ᱱᱟᱥᱮᱱᱟᱜ ᱪᱟᱞᱟᱣ ᱧᱚᱜᱚᱜ᱾
ᱚ ᱟᱪᱪᱷᱟ ᱟᱪᱪᱷᱟ ᱟᱢ ᱦᱚᱴᱟᱞᱮ ᱵᱷᱟᱜᱮ᱾
ᱪᱟᱞᱟᱣ ᱫᱚ ᱠᱟᱹᱴᱤᱡ ᱥᱚᱢᱚᱥᱥᱟ ᱜᱮ ᱩᱱᱟᱹᱜ ᱧᱮᱞ ᱦᱚᱸ ᱵᱟᱝ ᱜᱟᱱᱚᱜᱼᱟ ᱥᱮ ᱠᱟᱨᱚᱱ ᱟᱹᱰᱤ ᱥᱟᱺᱜᱤᱧ ᱦᱟᱱᱛᱮ᱾ ᱪᱟᱞᱟᱣ ᱵᱟᱝ ᱜᱟᱱᱚᱜᱼᱟ ᱵᱟᱥ ᱛᱮ ᱪᱟᱞᱟᱣ ᱫᱚ ᱚᱱᱟ ᱥᱩᱨ ᱠᱚᱨᱮ ᱜᱮ ᱧᱮᱞ ᱵᱟᱲᱟ ᱠᱟᱛᱮᱫ ᱜᱮ ᱨᱩᱣᱟᱹᱲ ᱦᱩᱭᱩᱜᱼᱟ ᱾
ᱦᱳᱭ ᱦᱳᱭ ᱵᱟᱥ ᱛᱮᱢ ᱪᱟᱞᱟᱣ ᱞᱮᱱ ᱠᱷᱟᱱ ᱫᱚ ᱵᱮᱥᱤ ᱥᱟᱹᱜᱤᱧᱼᱟ ᱛᱟᱲᱟᱢ ᱛᱮᱫᱚ ᱵᱟᱝ ᱪᱟᱞᱟᱣ ᱠᱚᱜᱼᱟ᱾ ᱛᱟᱦᱚᱞᱮ ᱟᱢ ᱦᱚᱸ ᱚᱱᱠᱟ ᱵᱷᱟᱜᱤ ᱞᱮᱠᱟ ᱫᱚ ᱵᱟᱢ ᱧᱮᱞ ᱟᱠᱟᱫᱟ ᱦᱳᱭ ᱥᱮ
ᱵᱟᱝ ᱥᱮ ᱵᱷᱟᱜᱤ ᱞᱮᱠᱟ ᱫᱚ ᱧᱮᱞ ᱵᱟᱝ ᱦᱩᱭ
ᱟᱢ ᱫᱚ ᱛᱟᱦᱚᱞᱮ ᱪᱮᱫ ᱪᱟᱞᱟᱣ ᱞᱮᱱᱟ ᱵᱟᱥ ᱛᱮᱢ ᱪᱟᱞᱟᱣ ᱞᱮᱱᱟ ᱥᱮ ᱚᱱᱠᱟ ᱯᱤᱠᱱᱤᱠ ᱠᱚᱯᱮ ᱪᱟᱞᱟᱣ ᱵᱟᱲᱟ ᱞᱮᱱᱟ
ᱯᱤᱠᱱᱤᱠ ᱠᱚᱫᱚ ᱵᱟᱝ ᱢᱤᱫᱴᱮᱱ ᱫᱟᱫᱟ ᱛᱟᱞᱮ ᱢᱚᱠᱚᱨ ᱯᱚᱨᱮᱨ ᱫᱤᱱ ᱦᱤᱞᱳᱜ ᱢᱤᱫᱴᱮᱱ ᱯᱚᱨᱚᱵᱽ ᱦᱩᱭᱩᱜᱼᱟ ᱚᱸᱰᱮ ᱞᱮ ᱪᱟᱞᱟᱣ ᱞᱮᱱ ᱨᱮ ᱦᱚᱸ ᱛᱚᱠᱷᱚᱱ ᱫᱚ ᱚᱱᱮᱼᱼ ᱪᱮᱛᱟᱱ ᱵᱟᱠᱚ ᱨᱟᱠᱟᱵ ᱦᱚᱪᱚ ᱟᱱᱤᱡ ᱠᱟᱱ ᱛᱟᱦᱮᱱᱟ ᱛᱚᱠᱷᱚᱱ ᱫᱚ ᱞᱟᱛᱟᱨ ᱚᱱᱛᱮ ᱢᱤᱫᱴᱮᱱ ᱨᱟᱥᱛᱟ ᱢᱮᱱᱟᱜᱼᱟ ᱯᱤᱪ ᱨᱟᱥᱛᱟ ᱚᱸᱰᱮ ᱛᱮᱞᱮ ᱪᱟᱞᱟᱣ ᱞᱮᱱᱟ ᱚᱱᱮ ᱱᱟᱥᱮᱱᱟᱜ ᱯᱚᱨᱚᱵᱽ ᱞᱮᱠᱟᱼᱼ ᱦᱩᱭ ᱮᱱᱟ ᱚᱱᱟ ᱧᱮᱞ ᱞᱮ ᱪᱟᱞᱟᱜ ᱛᱟᱦᱚᱞᱮ ᱥᱮ ᱨᱚᱠᱚᱢ ᱧᱮᱞ ᱫᱚ ᱵᱟᱝ ᱦᱩᱭ ᱞᱮᱱᱟ
ᱚ ᱦᱳᱭ ᱦᱳᱭ ᱚᱱᱟ ᱫᱩᱧ ᱟᱸᱡᱚᱢ ᱟᱠᱟᱫ ᱜᱮᱭᱟ ᱤᱧ ᱦᱚᱸ ᱡᱮ ᱢᱩᱠᱩᱴᱢᱚᱱᱤᱯᱩᱨ ᱨᱮ ᱚᱱᱮ ᱥᱟᱠᱨᱟᱛ ᱚᱠᱛᱚ ᱟᱨ ᱪᱮᱫ ᱨᱟᱵᱟᱝ ᱫᱤᱱ ᱚᱱᱟ ᱯᱚᱨᱚᱵᱽ ᱦᱩᱭᱩᱜ ᱜᱮᱭᱟ ᱦᱮᱸ ᱪᱮᱫ ᱦᱚᱸ ᱴᱩᱥᱩ ᱮᱱᱮᱡ ᱠᱚ ᱪᱮᱫ ᱠᱚ ᱦᱩᱭᱩᱜᱼᱟ ᱟᱨ ᱛᱤᱱᱟᱹᱜ ᱫᱤᱱ ᱚᱱᱟ ᱯᱟᱸᱪ ᱪᱷᱚᱭ ᱫᱤᱱ ᱥᱮ ᱛᱤᱱᱤ ᱫᱤᱱ ᱯᱚᱨᱚᱵ ᱦᱩᱭᱩᱜ ᱪᱚᱝ ᱟᱸᱡᱚᱢ ᱵᱟᱲᱟ ᱠᱟᱹᱫᱟᱹᱧ ᱟᱫᱚ ᱪᱟᱞᱟᱣ ᱫᱚ ᱦᱟᱸᱜ ᱵᱟᱹᱧ ᱪᱟᱞᱟᱣ ᱵᱟᱲᱟ ᱠᱟᱱᱟ ᱯᱚᱨᱚᱵᱽ ᱨᱮ ᱫᱚ ᱦᱟᱸᱜ ᱟᱢᱫᱚ ᱛᱟᱦᱚᱞᱮᱢ ᱪᱟᱞᱟᱣ ᱵᱟᱲᱟ ᱟᱠᱟᱱᱟ ᱵᱟᱝ ᱪᱮᱫ ᱪᱮᱫ ᱯᱚᱨᱚᱵᱽ ᱠᱚ ᱦᱩᱭᱩᱜᱼᱟ ᱚᱸᱰᱮ ᱫᱚᱼᱼ
ᱥᱟᱵ ᱥᱚᱢᱚᱭ ᱤᱧ ᱪᱟᱞᱟᱣ ᱞᱮᱱᱟ ᱟᱨ ᱱᱚᱜ-ᱚᱭ ᱡᱮᱢᱚᱱ ᱱᱤᱭᱟᱹ ᱵᱟᱨ ᱢᱟᱜᱼᱼ ᱢᱚᱬᱮ ᱦᱩᱭᱱᱟ ᱥᱚᱢᱚᱭ ᱜᱮ ᱚᱠᱛᱚ ᱠᱚ ᱵᱟᱝ ᱧᱟᱢ ᱞᱮᱱᱟ ᱚᱱᱟ ᱛᱮ ᱵᱟᱝ ᱪᱟᱞᱟᱣ ᱦᱩᱭ ᱞᱮᱱᱟ
ᱚ ᱟᱪᱪᱷᱟ ᱢᱮᱱᱫᱟᱹᱧ ᱚᱸᱰᱮ ᱡᱮ ᱪᱮᱫ ᱠᱚ ᱯᱚᱨᱚᱵᱽ ᱫᱚ ᱦᱩᱭᱩᱜᱼᱟ ᱚᱸᱰᱮ ᱫᱚ ᱚᱱᱟ ᱦᱟᱸᱜ ᱵᱟᱹᱧ
ᱡᱚᱛᱚ ᱜᱮ ᱟᱫᱚ ᱤᱭᱟᱹᱼᱼ ᱟᱵᱚ ᱥᱟᱱᱛᱟᱲ ᱠᱚᱣᱟᱜ ᱦᱚᱸ ᱰᱤᱥᱮᱢᱵᱚᱨ ᱨᱮᱫᱚ ᱢᱤᱫ ᱫᱤᱱ ᱦᱩᱭᱩᱜᱼᱟ ᱯᱩᱨᱟᱹ ᱟᱵᱚ ᱥᱟᱱᱛᱟᱲ ᱠᱚᱣᱟᱜ ᱜᱮ ᱛᱟᱯᱚᱨ ᱯᱟᱛᱟ ᱮᱱᱮᱡ ᱠᱚ ᱠᱚ ᱫᱚᱦᱚᱭ ᱜᱮᱭᱟ ᱟᱵᱚ ᱥᱟᱱᱛᱟᱲ ᱠᱚᱣᱟᱜ ᱯᱷᱮᱥᱮᱱ ᱥᱳ ᱠᱚ ᱦᱩᱭᱩᱜ ᱜᱮᱭᱟ
ᱟᱪᱪᱷᱟ ᱟᱪᱪᱷᱟ
ᱢᱟᱱᱮ ᱱᱤᱡᱮ ᱫᱚ ᱥᱮᱱ ᱠᱟᱛᱮᱫ ᱧᱮᱞ ᱵᱟᱝ ᱦᱩᱭ ᱟᱠᱟᱱᱟ ᱟᱨᱠᱤ ᱟᱸᱡᱚᱢ ᱵᱟᱲᱟ ᱦᱩᱭ ᱟᱠᱟᱱᱟ ᱛᱚ ᱚᱱᱠᱟ ᱚᱠᱛᱚ ᱫᱚ ᱵᱟᱝ ᱧᱟᱢ ᱦᱩᱭ ᱟᱠᱟᱱᱟ ᱪᱟᱞᱟᱣ ᱨᱮᱱᱟᱜ ᱦᱚᱸᱼᱼ
ᱚᱻ ᱛᱟᱦᱚᱞᱮ ᱱᱚᱜᱼᱚ ᱱᱚᱝᱠᱟ
ᱟᱨ ᱟᱯᱮ ᱥᱮᱫ ᱫᱚ ᱛᱟᱦᱚᱞᱮ ᱫᱟᱬᱟᱱ ᱡᱟᱭᱜᱟ ᱠᱚᱫᱚ ᱪᱮᱫ ᱞᱮᱠᱟ ᱢᱮᱱᱟᱜᱼᱟ
ᱟᱞᱮᱥᱮᱫ ᱫᱚ ᱚᱱᱠᱟ ᱞᱮᱠᱟ ᱫᱟᱬᱟᱱ ᱡᱟᱭᱜᱟ ᱫᱚ ᱦᱮᱱᱟᱜ ᱟᱠᱟᱫ ᱜᱮᱭᱟ ᱟᱞᱮ ᱦᱚᱸ ᱢᱩᱠᱩᱴᱢᱩᱱᱤ ᱠᱷᱚᱱ ᱫᱚᱞᱮ ᱥᱩᱨ ᱜᱮᱭᱟ ᱟᱞᱮ ᱱᱚᱛᱮ ᱫᱚ ᱡᱮᱞᱮᱠᱟ ᱢᱮᱱᱟᱜᱼᱟ ᱛᱟᱞᱮ ᱵᱮᱲᱟ ᱛᱟᱯᱚᱨᱮ ᱟᱨᱚ ᱚᱱᱠᱟ ᱥᱮᱨᱚᱠᱚᱢ ᱫᱟᱬᱟᱱ ᱡᱟᱭᱜᱟ ᱫᱚ ᱵᱟᱹᱱᱩᱜᱼᱟ
ᱟᱪᱪᱷᱟ ᱤᱧᱤᱧ ᱢᱮᱱ ᱫᱟ ᱤᱧᱟᱹᱜ ᱫᱚ ᱪᱤᱠᱟᱹᱭᱳᱱ ᱪᱚᱝ ᱜᱟᱞᱢᱟᱨᱟᱣ ᱜᱟᱞᱢᱟᱨᱟᱣ ᱛᱮ ᱦᱟᱸᱜ ᱯᱷᱳᱱ ᱦᱟᱸᱜ ᱱᱤᱛᱚᱜ ᱫᱚ ᱪᱮᱫ ᱵᱟᱹᱲᱤᱡ ᱮᱱ ᱛᱤᱧᱟᱹ ᱥᱮ ᱪᱤᱠᱟᱹᱭᱮᱱ ᱛᱤᱧᱟᱹ ᱪᱮᱫ ᱦᱚᱸ ᱵᱟᱝ ᱧᱮᱞᱚᱜ ᱠᱟᱱᱟ ᱟᱹᱰᱤ ᱥᱚᱢᱚᱥᱥᱟ ᱨᱤᱧ ᱮᱸᱴᱠᱮᱴᱚᱬᱮ ᱨᱤᱧ ᱧᱩᱨᱩᱜᱚᱫ ᱱᱟ ᱦᱟᱸᱜ ᱟᱨ ᱧᱮᱞ ᱛᱟᱞᱟᱝ ᱢᱮ ᱚᱠᱛᱚ ᱛᱟᱦᱚᱞᱮ ᱛᱤᱱᱟᱹᱜ ᱜᱟᱱ ᱦᱩᱭ ᱮᱱᱟ ᱛᱟᱦᱚᱞᱮ ᱚᱠᱛᱚ ᱧᱮᱞ ᱠᱟᱛᱮᱫ ᱛᱟᱦᱞᱮ ᱯᱷᱳᱱ ᱫᱚ ᱠᱟᱴᱟᱣ ᱫᱟ ᱦᱳᱭ ᱦᱳᱭ ᱦᱳᱭ ᱯᱚᱨᱮᱛᱮ ᱛᱟᱦᱚᱞᱮ ᱜᱟᱞᱢᱟᱨᱟᱣ ᱦᱩᱭᱩᱜᱼᱟ ᱦᱮ ᱛᱟᱦᱚᱞᱮ ᱴᱷᱤᱠ ᱜᱮᱭᱟ
ᱴᱷᱤᱠ ᱜᱮᱭᱟ ᱴᱷᱤᱠ ᱜᱮᱭᱟ